ᱦᱮᱞᱳᱣ, ᱦᱮᱸ ᱜᱚᱢᱠᱮ ᱡᱚᱦᱟᱨ ᱜᱮ ᱡᱚᱦᱟᱨ ᱜᱮ᱾ ᱞᱟᱹᱭ ᱫᱟᱹᱞᱤᱧ ᱜᱚᱝᱠᱮ ᱟᱵᱮᱱᱟᱜ ᱵᱮᱠᱜᱨᱟᱣᱩᱱᱰ ᱨᱮᱱᱟᱜ ᱟᱣᱟᱡᱽ ᱠᱟᱹᱴᱤᱡ ᱟᱸᱡᱚᱢᱚᱜ ᱠᱟᱱᱟ᱾ ᱟᱸᱡᱚᱢ ᱫᱟᱵᱮᱱ?
ᱟᱪᱪᱷᱟ ᱟᱪᱪᱷᱟ ᱜᱚᱝᱠᱮ ᱨᱚᱲ ᱠᱚ ᱟᱸᱡᱚᱢᱚᱜ ᱠᱟᱱᱟ ᱥᱮ ᱪᱮᱫ?
ᱦᱮᱸ ᱦᱮᱸ ᱟᱸᱡᱚᱢᱚᱜ ᱠᱟᱱᱟ᱾
ᱟᱪᱪᱷᱟ ᱟᱪᱪᱷᱟ ᱱᱮᱛᱚᱝ ᱜᱚᱝᱠᱮ ᱟᱸᱡᱚᱢᱚᱜ ᱠᱟᱱᱟ ᱨᱚᱲ ᱠᱚ? ᱦᱮᱞᱳ ᱜᱚᱝᱠᱮ ᱟᱡᱚᱢ ᱫᱟ
ᱦᱮᱸ ᱦᱮᱸ ᱦᱮᱸ ᱟᱸᱡᱚᱢ ᱫᱟᱞᱤᱧ ᱱᱤᱛᱚᱜᱜ ᱫᱚ ᱠᱟᱹᱴᱤᱡ ᱴᱷᱤᱠ ᱜᱮᱭᱟ ᱠᱞᱤᱭᱟᱨ ᱧᱚᱜ ᱜᱮᱞᱤᱧ ᱟᱸᱡᱚᱢ ᱧᱟᱢ ᱮᱫᱟ᱾
ᱟᱪᱪᱷᱟ ᱟᱪᱪᱷᱟ ᱟᱹᱰᱤ ᱱᱟᱯᱟᱭ ᱠᱟᱛᱷᱟ ᱠᱟᱱᱟ ᱠᱞᱤᱭᱟᱨ ᱟᱸᱡᱚᱢ ᱞᱮᱱᱠᱷᱟᱱ ᱜᱮ ᱟᱞᱟᱝ ᱟᱜ ᱜᱮ ᱱᱟᱯᱟᱭᱚᱜᱼᱟ ᱾
ᱮᱠᱫᱚᱢ ᱮᱠᱫᱚᱢ ᱛᱟᱦᱞᱮ ᱯᱳᱭᱞᱳ ᱨᱮ᱾ ᱥᱟᱹᱜᱩᱱ ᱫᱟᱨᱟᱢ ᱱᱚᱣᱟ ᱦᱩᱰᱤᱧ ᱢᱟᱪᱷᱟ ᱜᱟᱯᱟᱞᱢᱟᱨᱟᱣ ᱨᱮ ᱡᱚᱲᱟᱣ ᱞᱟᱹᱜᱤᱫ ᱛᱮ ᱟᱹᱰᱤ ᱟᱹᱰᱤ᱾ ᱥᱟᱨᱦᱟᱣ
ᱦᱮᱸ ᱜᱚᱝᱠᱮ ᱟᱹᱰᱤ ᱟᱹᱰᱤ ᱥᱟᱨᱦᱟᱣ ᱟᱹᱞᱤᱧ ᱥᱮᱫ ᱠᱷᱚᱱ ᱦᱚᱸ᱾
ᱛᱚ ᱜᱚᱝᱠᱮ ᱟᱵᱮᱱᱟᱜ ᱠᱟᱹᱴᱤᱡ ᱵᱮᱠᱜᱨᱟᱣᱩᱱᱰ ᱠᱟᱹᱴᱤᱡ ᱵᱮᱱ ᱠᱞᱤᱭᱟᱨ ᱞᱮᱠᱷᱟᱱ ᱟᱹᱰᱤ ᱜᱮ ᱱᱟᱯᱟᱭ ᱠᱚᱜ ᱫᱚ᱾
ᱛᱚ ᱜᱚᱝᱠᱮ ᱡᱟᱦᱟᱱᱟᱜ ᱨᱚᱲ ᱠᱚ ᱟᱱᱡᱚᱢᱚᱜ ᱠᱟᱱᱟ ᱥᱮ᱾
ᱦᱳᱭ ᱦᱳᱭ ᱠᱟᱹᱡ ᱠᱟᱹᱡ ᱞᱤᱧ ᱟᱸᱡᱚᱢ ᱧᱟᱢ ᱫᱟ᱾
ᱛᱚ ᱱᱤᱛᱚᱝ ᱜᱚᱝᱠᱮ᱾
ᱦᱳᱭ ᱱᱤᱛᱚᱜ ᱫᱚ ᱠᱟᱹᱴᱤᱡ ᱴᱷᱤᱠ ᱧᱚᱜ ᱜᱮᱭᱟ᱾ ᱛᱮᱦᱮᱧᱟ ᱦᱩᱰᱤᱧ ᱢᱟᱪᱷᱟ ᱜᱟᱯᱟᱞᱢᱟᱨᱟᱣ ᱫᱚ ᱦᱩᱭᱩᱜ ᱠᱟᱱ ᱛᱟᱞᱟᱝᱼᱟ ᱟᱸᱡᱚᱢ ᱫᱟᱵᱮᱱ ᱜᱚᱝᱠᱮ᱾
ᱦᱮᱸ ᱜᱚᱝᱠᱮ ᱟᱸᱚᱢ ᱧᱟᱢ ᱮᱫᱟᱞᱤᱧ᱾
ᱦᱮᱸ ᱛᱟᱦᱚᱞᱮ ᱛᱮᱦᱮᱧᱟᱜ ᱜᱟᱯᱟᱞᱢᱟᱨᱟᱣ ᱫᱚ ᱦᱩᱭᱩᱜ ᱠᱟᱱᱟ ᱡᱮ ᱱᱚᱜᱼᱚᱭ ᱟᱵᱚ ᱡᱮ᱾ ᱥᱟᱱᱛᱟᱲ ᱥᱚᱢᱟᱡᱽ ᱦᱮᱸ ᱟᱸᱡᱚᱢ ᱛᱟᱵᱮᱱ ᱛᱚ᱾
ᱦᱮᱸ ᱜᱚᱝᱠᱮ᱾
ᱞᱟᱹᱭ ᱫᱟᱞᱤᱧ ᱡᱮ ᱟᱵᱚ ᱥᱟᱱᱛᱟᱲ ᱥᱚᱢᱟᱡᱽ ᱨᱮ᱾ ᱮᱭᱟᱭ ᱟᱱᱟᱜ ᱴᱷᱟᱶ ᱨᱮ ᱟᱵᱚ ᱥᱤᱠᱷᱱᱟᱹᱛ ᱞᱟᱹᱜᱤᱫ ᱛᱮ᱾ ᱞᱟᱦᱟᱱᱛᱤ ᱵᱚᱱ ᱧᱟᱢ ᱠᱟᱫᱟ ᱦᱮᱸ ᱥᱮ᱾
ᱮᱠᱫᱚᱢ ᱮᱠᱫᱚᱢ
ᱟᱹᱞᱤᱧᱟᱜ ᱞᱟᱹᱭ ᱡᱮ ᱟᱵᱚ ᱦᱚᱼᱚᱭ ᱥᱮᱪᱮᱫ ᱨᱮ᱾ ᱟᱵᱚ ᱞᱟᱦᱟᱱᱛᱤ ᱞᱟᱹᱜᱤᱫ ᱛᱮ ᱟᱵᱚ ᱞᱟᱦᱟᱜ ᱫᱚᱨᱠᱟᱨ ᱥᱮ ᱛᱟᱭᱚᱢᱚᱜ ᱫᱚᱨᱠᱟᱨ᱾
ᱛᱚ ᱜᱚᱝᱠᱮ ᱟᱹᱰᱤ ᱱᱟᱯᱟᱭ ᱠᱟᱛᱷᱟ ᱵᱮᱱ ᱞᱟᱹᱭ ᱠᱮᱫᱟ ᱟᱹᱞᱤᱧ ᱥᱮᱫ ᱠᱷᱚᱱ ᱡᱮ ᱞᱤᱧ ᱞᱟᱹᱭᱼᱟ ᱟᱨ ᱱᱚᱣᱟ ᱛᱚ᱾ ᱞᱟᱹᱭ ᱞᱮᱠᱷᱟᱱ ᱟᱹᱞᱤᱧ ᱥᱮᱫ ᱠᱷᱚᱱ ᱫᱚ᱾ ᱮᱠᱫᱚᱢ ᱜᱮ ᱞᱟᱦᱟ ᱫᱚᱨᱠᱟᱨ ᱠᱟᱱ ᱛᱟᱵᱚᱱᱟ ᱪᱟᱜ ᱥᱮ ᱟᱹᱰᱤ ᱟᱹᱞᱤᱧ ᱦᱚᱞᱤᱧ ᱧᱮᱞ ᱟᱠᱟᱫ ᱠᱚᱣᱟ ᱡᱮ᱾ ᱟᱹᱰᱤ ᱡᱚᱛᱚ ᱥᱮᱫ ᱠᱷᱚᱱ ᱜᱮᱵᱚᱱ ᱛᱟᱭᱱᱚᱢ ᱟᱠᱟᱱᱟ᱾ ᱞᱟᱹᱭ ᱞᱮᱠᱷᱟᱱ ᱚᱞᱚᱜ ᱯᱟᱲᱦᱟᱜ ᱥᱮᱫ ᱠᱷᱚᱱ ᱥᱮ ᱱᱚᱜᱼᱚᱭ ᱟᱵᱚᱣᱟᱜ᱾ ᱟᱲᱟᱝ ᱦᱚᱸ ᱱᱤᱝᱠᱟ ᱟᱹᱰᱤᱜᱮ ᱛᱟᱭᱚᱢ ᱟᱠᱟᱱᱟ ᱟᱨ ᱱᱤᱛᱦᱚᱸ ᱢᱮᱱᱟᱜ ᱜᱮᱭᱟ᱾ ᱛᱟᱭᱚᱢ ᱨᱮᱜᱮ ᱟᱨ ᱤᱧ ᱫᱩᱧ ᱞᱟᱹᱭ ᱦᱚᱪᱚᱭᱟ ᱡᱮ ᱡᱮᱢᱚᱱ ᱟᱵᱚ᱾ ᱛᱤᱱᱟᱹᱜ ᱩᱥᱟᱹᱨᱟ ᱵᱚᱱ᱾ ᱫᱟᱲᱮᱭᱟᱜᱼᱟ ᱱᱤᱝᱠᱟ ᱡᱮ ᱞᱟᱯᱷᱟᱝ ᱥᱮᱪᱮᱫ ᱥᱮᱫ ᱵᱚᱱ ᱪᱟᱞᱟᱜ ᱢᱟ᱾ ᱱᱚᱣᱟᱜᱮ ᱤᱧ ᱤᱧᱟᱹᱜ ᱟᱥ ᱢᱮᱱᱟᱜᱟ ᱥᱮ ᱟᱥᱟ ᱛᱟᱦᱮᱱᱟ ᱾ ᱡᱮᱥᱮ ᱫᱚᱨᱠᱟᱨ ᱠᱟᱱᱟ ᱾
ᱮᱠᱫᱚᱢ ᱮᱠᱫᱚᱢ ᱱᱚᱣᱟᱫᱚ ᱟᱹᱰᱤ᱾ ᱡᱚᱛᱷᱟᱛ ᱠᱟᱛᱷᱟ ᱜᱮᱵᱮᱱ ᱞᱟᱹᱭ ᱠᱮᱫᱟ ᱛᱚ ᱦᱚᱜᱼᱚᱭ ᱡᱮ ᱟᱵᱚ᱾ ᱥᱤᱠᱷᱱᱟᱹᱛ ᱞᱟᱹᱜᱤᱫ ᱞᱟᱦᱟᱱᱛᱤ ᱵᱚᱱ ᱧᱟᱢ ᱠᱟᱫᱟ᱾ ᱚᱱᱟ ᱥᱤᱠᱷᱱᱟᱹᱛ ᱫᱚ ᱟᱵᱚ ᱟᱨᱡᱟᱣ ᱞᱟᱜᱟᱣ ᱵᱚᱱᱟ᱾
ᱮᱠᱫᱚᱢ ᱦᱮᱸ ᱜᱚᱢᱠᱮ ᱮᱠᱫᱚᱢ᱾
ᱱᱚᱜᱼᱚᱭ ᱡᱮ ᱛᱮᱦᱤᱧ ᱟᱵᱚᱣᱟᱜ ᱞᱤᱯᱤ ᱛᱮᱥᱮ᱾ ᱟᱵᱚᱣᱟᱜ ᱮᱥᱠᱨᱤᱯ ᱛᱮ ᱪᱟᱞᱟᱜ ᱠᱟᱱ ᱚᱞ ᱯᱟᱲᱦᱟᱣ ᱢᱟᱹᱭ ᱵᱟᱹᱵᱩ ᱛᱟᱠᱚ ᱠᱚ ᱚᱞ ᱯᱟᱲᱦᱟᱣᱮᱫ ᱠᱟᱱᱟ ᱾ ᱩᱱᱠᱩ ᱦᱚᱸ ᱡᱮᱢᱚᱱ ᱱᱚᱜᱼᱚᱭ ᱛᱮᱦᱤᱧ᱾ ᱠᱟᱹᱴᱤᱡ ᱠᱷᱚᱱ ᱦᱚᱜᱼᱚᱭ ᱱᱤᱛᱚᱜ ᱮᱢᱮ ᱵᱤᱭᱮ ᱜᱟᱯᱟ ᱢᱮᱭᱟᱝ᱾ ᱢᱟᱥᱴᱟᱨ ᱪᱟᱹᱠᱨᱤ ᱠᱚᱠᱚ ᱧᱟᱢᱟ ᱱᱚᱜᱼᱚᱭ ᱡᱮ ᱩᱱᱟᱹᱜ ᱜᱟᱱ ᱵᱚᱱ ᱟᱵᱚ ᱵᱚᱱ ᱥᱤᱠᱷᱱᱟᱹᱛ ᱠᱟᱱᱟ᱾ ᱱᱚᱣᱟ ᱨᱮᱱᱟᱜ ᱠᱤᱱᱛᱩ ᱟᱹᱞᱤᱧ ᱱᱚᱰᱮᱞᱤᱧ ᱧᱮᱞᱫᱟ ᱡᱮ ᱩᱱᱟᱹᱜ ᱞᱟᱦᱟᱱᱛᱤ ᱵᱟᱹᱞᱤᱧ ᱧᱮᱞ ᱮᱫᱟ ᱾
ᱮᱠᱫᱚᱢ ᱜᱚᱝᱠᱮ ᱟᱹᱞᱤᱧ ᱦᱚᱸ ᱱᱤᱝᱠᱟ ᱞᱟᱹᱭ ᱞᱮᱠᱷᱟᱱ ᱫᱚ ᱧᱮᱞ ᱫᱚᱞᱤᱧ ᱧᱮᱞᱮᱜ-ᱟ ᱥᱮ ᱱᱚᱱ ᱠᱟ ᱚᱱᱞᱟᱭᱤᱱ ᱛᱮ ᱡᱟᱦᱟᱸ ᱠᱩᱞᱤᱧ ᱧᱮᱞ ᱫᱟ, ᱡᱮ ᱱᱚᱜ-ᱚᱭ ᱟᱹᱰᱤ ᱜᱟᱱ ᱜᱮ ᱛᱟᱭᱚᱢ ᱨᱮ ᱢᱮᱱᱟᱜ ᱵᱚᱱᱟ, ᱛᱚ ᱱᱚᱣᱟ ᱞᱟᱹᱜᱤᱫ ᱛᱮ ᱤᱧ ᱫᱩᱧ ᱞᱟᱹᱭ ᱪᱚᱭᱟ ᱡᱮᱢᱚᱱ ᱡᱩᱢᱤᱫ ᱢᱟᱵᱩᱱ, ᱡᱩᱢᱤᱫ ᱵᱚᱱ ᱛᱟᱦᱮᱸ ᱞᱮᱱᱠᱷᱟᱱ, ᱥᱮ ᱡᱚᱛᱚ ᱦᱚᱲ ᱱᱚᱣᱟ ᱫᱚ ᱵᱟᱰᱟᱭ ᱩᱪᱩ ᱠᱚ ᱦᱩᱭᱩᱜ-ᱟ ᱡᱮ ᱟᱵᱚ ᱡᱟᱦᱟᱱᱟᱜ ᱢᱤᱫᱴᱮᱱ ᱥᱚᱝᱜᱚᱴᱷᱚᱱ ᱛᱮᱭᱟᱨ ᱦᱩᱭᱩᱜ ᱛᱟᱵᱚᱱᱟ᱾ ᱡᱮᱢᱚᱱ ᱟᱵᱩ ᱚᱸᱰᱮ ᱡᱟᱦᱟᱸ ᱨᱮᱱᱟᱜ ᱟᱵᱚᱣᱟᱜ ᱢᱮᱱᱟᱜ-ᱟ ᱡᱮ ᱟᱵᱩ ᱱᱤᱭᱟᱹ ᱵᱩᱱ ᱡᱮ ᱱᱮᱭᱟ ᱥᱟᱱᱛᱟᱲ ᱥᱚᱢᱟᱡᱽ ᱵᱚᱱ ᱵᱟᱹᱲᱛᱤ ᱫᱟᱲᱮᱭᱟᱜ ᱢᱟ ᱥᱮ ᱱᱚᱣᱟ ᱡᱟᱦᱟᱸ ᱟᱵᱚᱣᱟᱜ ᱚᱞᱪᱤᱠᱤ ᱞᱤᱯᱤ ᱢᱮᱱᱟᱜ-ᱟ ᱚᱱᱟ ᱡᱮᱢᱚᱱ ᱵᱚᱱ ᱞᱟᱦᱟ ᱥᱮᱫ ᱵᱚᱱ ᱞᱟᱯᱷᱟᱝ ᱥᱮᱫ ᱵᱚᱱ ᱤᱫᱤ ᱫᱟᱲᱮᱜ ᱢᱟ, ᱛᱚ ᱤᱧ ᱫᱩᱧ ᱞᱟᱹᱭᱟ ᱡᱮ ᱡᱩᱢᱤᱫ ᱛᱟᱦᱮᱸ ᱞᱮᱱᱠᱷᱟᱱ ᱜᱮ ᱱᱚᱣᱟ ᱫᱚ ᱚᱵᱚᱥᱥᱳᱭ ᱦᱩᱭᱩᱜ-ᱟ᱾ ᱟᱨ ᱛᱤᱱᱟᱹᱜ ᱫᱟᱹᱨᱤᱡ ᱵᱟᱝ ᱦᱚᱭᱩᱜ ᱨᱮᱦᱚᱸ ᱟᱵᱚ ᱚᱱᱟ ᱨᱮ ᱞᱟᱜᱟᱣ ᱠᱟᱛᱮᱫ ᱵᱚᱱ ᱛᱟᱦᱮᱱᱟ ᱤᱧ ᱫᱚ ᱱᱤᱭᱟᱹᱜᱤᱧ ᱞᱟᱹᱭ ᱦᱚᱪᱚᱭᱟ᱾ ᱚᱱᱟᱦᱚᱸ ᱡᱚᱛᱚ ᱵᱚᱭᱦᱟ ᱫᱟᱫᱟ ᱛᱟᱠᱚ ᱴᱷᱮᱜ᱾ ᱟᱹᱞᱤᱧᱟᱜ ᱫᱚ ᱱᱤᱭᱟᱹᱜᱮ ᱫᱤᱥ ᱦᱩᱫᱤᱥ ᱛᱟᱦᱮᱱ ᱢᱟ ᱡᱮ ᱞᱤᱧ ᱞᱟᱹᱭ ᱪᱚᱭᱟ ᱩᱥᱟᱹᱨᱟ ᱛᱮ ᱡᱮᱢᱚᱱ ᱦᱩᱭᱩᱜ ᱢᱟ ᱞᱟᱯᱷᱟᱝ ᱥᱮᱪᱮᱫ ᱥᱮᱫ ᱨᱮ ᱪᱟᱞᱟᱜ ᱛᱟᱵᱩᱱ ᱢᱟ᱾
ᱮᱠᱫᱚᱢ ᱮᱠᱫᱚᱢ ᱟᱹᱰᱤ ᱡᱚᱛᱷᱟᱚᱛ ᱠᱟᱛᱷᱟ ᱜᱮᱵᱮᱱ ᱞᱟᱹᱭ ᱠᱮᱫᱟ᱾ ᱡᱩᱢᱤᱫ ᱵᱟᱝᱠᱷᱟᱱ ᱫᱚᱠᱷᱟᱱ ᱱᱤᱛᱳᱜ ᱫᱚ ᱟᱵᱚ ᱪᱮᱜ ᱦᱚᱸ ᱵᱟᱵᱚᱱ ᱪᱤᱠᱟᱹ ᱫᱟᱲᱮᱜ-ᱟ᱾
ᱮᱠᱫᱚᱢ ᱟᱹᱰᱤ ᱱᱟᱯᱟᱭ ᱠᱟᱛᱷᱟᱺ
ᱡᱩᱢᱤᱫ ᱛᱟᱦᱮᱸ ᱞᱮᱱᱠᱷᱟᱱ ᱡᱟᱦᱟᱱ ᱴᱷᱟᱶ ᱨᱮ ᱟᱢ ᱵᱟᱢ ᱛᱤᱭᱳᱜᱚᱜ ᱚᱱᱟ ᱴᱷᱟᱶ ᱨᱮᱦᱚᱸ ᱟᱢᱮᱢ ᱛᱤᱭᱳᱜ ᱫᱟᱲᱮᱜ-ᱟ᱾
ᱮᱠᱫᱚᱢ
ᱠᱤᱱᱛᱩ ᱜᱚᱝᱠᱮ ᱟᱞᱤᱧ ᱞᱤᱧ ᱞᱟᱹᱭᱟ ᱦᱮᱸᱥᱮ, ᱟᱸᱡᱚᱢ ᱫᱟᱵᱮᱱ?
ᱦᱮᱸ ᱜᱚᱝᱠᱮ ᱞᱟᱹᱭ ᱵᱮᱱ?
ᱱᱚᱜ ᱚᱭ ᱡᱮ ᱥᱤᱠᱷᱱᱟᱹᱛ ᱵᱚᱱ ᱧᱟᱢᱮᱜ ᱠᱟᱱᱟ ᱫᱮᱥ ᱵᱤᱫᱮᱥ ᱨᱮᱵᱚᱱ ᱛᱟᱦᱮᱱ ᱠᱟᱱᱟ ᱡᱟᱱᱟᱢ ᱚᱲᱟᱜ ᱠᱚᱵᱚᱱ ᱦᱤᱲᱤᱧ ᱫᱟ, ᱵᱚᱸᱜᱟ ᱵᱩᱨᱩ ᱟᱹᱨᱤᱪᱟᱹᱞᱤ ᱠᱚᱵᱚᱱ ᱦᱤᱲᱤᱧ ᱫᱟ ᱟᱵᱮᱱ ᱱᱚᱣᱟᱨᱮ ᱦᱩᱰᱤᱧ ᱢᱟᱪᱷᱟ ᱛᱮᱭᱟᱜ ᱠᱟᱹᱴᱤᱡ ᱮᱱᱮᱢ ᱠᱚ ᱞᱟᱹᱭ ᱟᱹᱞᱤᱧ ᱵᱮᱱ ᱥᱮ
ᱛᱚ ᱜᱚᱝᱠᱮ ᱟᱹᱰᱤ ᱱᱟᱯᱟᱭ ᱠᱩᱠᱞᱤ ᱵᱮᱱ ᱫᱚᱦᱚᱣ ᱠᱟᱫᱟ ᱟᱨ ᱟᱹᱞᱤᱧ ᱥᱮᱜ ᱠᱷᱚᱱ ᱡᱮ ᱱᱚᱣᱟ ᱞᱤᱧ ᱞᱟᱹᱭᱟ ᱡᱮ ᱱᱚᱜ ᱚᱭ ᱟᱹᱰᱤᱜᱟᱱ ᱦᱚᱲ ᱜᱮ ᱡᱮ ᱱᱚᱝᱠᱟ ᱟᱹᱛᱩ ᱨᱮ ᱜᱚᱲᱚ ᱥᱮ ᱥᱚᱸᱜᱮ ᱵᱟᱠᱚ ᱛᱟᱦᱮᱱ ᱠᱟᱱᱟ ᱥᱮᱞᱮᱫ ᱨᱮ ᱵᱟᱠᱚ ᱠᱚ ᱛᱟᱦᱮᱱ ᱠᱟᱱᱟ ᱮᱠᱫᱚᱢ ᱱᱤᱝᱠᱟ ᱡᱟᱦᱟᱸ ᱚᱞᱚᱜ ᱯᱟᱲᱦᱟᱣᱮᱱ ᱨᱮᱦᱚᱸᱭ ᱩᱱᱤ ᱛᱟᱯᱚᱨᱮ ᱞᱟᱹᱭᱟᱭ ᱡᱮ ᱪᱮᱫ ᱤᱧ ᱪᱤᱠᱟᱹᱭᱟ ᱪᱟᱞᱟᱣ ᱞᱮᱱ ᱜᱮ ᱵᱟᱭᱨᱮ ᱠᱟᱢᱟᱭ ᱛᱚ ᱱᱚᱣᱟ ᱫᱚ ᱱᱟᱯ ᱯᱟᱭ ᱠᱟᱛᱷᱟ ᱠᱟᱱ ᱜᱮᱭᱟ ᱠᱤᱱᱛᱩ ᱤᱧ ᱫᱩᱧ ᱞᱟᱹᱭᱟ ᱡᱮ ᱡᱟᱦᱟᱸ ᱟᱵᱚᱣᱟᱜ ᱥᱚᱢᱟᱡᱽ ᱨᱮ ᱛᱟᱦᱮᱱᱟ ᱯᱚᱨᱚᱵᱽ ᱛᱷᱮᱠᱮ ᱵᱚᱸᱜᱟ ᱵᱩᱨᱩ, ᱠᱩ ᱛᱚ ᱱᱚᱣᱟ ᱨᱮᱫᱚ ᱥᱮᱞᱮᱫ ᱫᱚᱨᱠᱟᱨ ᱠᱟᱱᱟ ᱪᱟᱜ ᱥᱮ ᱥᱮᱞᱮᱫ ᱛᱟᱦᱮᱸ ᱞᱮᱱᱠᱷᱟᱱ ᱥᱮᱭ ᱟᱢ ᱚᱱᱟ ᱛᱚ ᱵᱷᱚᱵᱤᱥᱥᱚᱛ ᱨᱮ ᱞᱟᱜᱟᱣᱟᱢ ᱜᱮᱭᱟ ᱡᱮ ᱵᱟᱝᱟ ᱤᱧ ᱫᱚ ᱟᱨ ᱥᱮᱫᱟᱭ ᱦᱟᱯᱲᱟᱢ ᱴᱷᱮᱜ ᱠᱷᱚᱱᱤᱧ ᱵᱟᱲᱟᱭ ᱧᱟᱢ ᱠᱟᱫᱟ ᱡᱮ ᱱᱚᱣᱟ ᱫᱚ ᱱᱤᱝᱠᱟᱱ ᱡᱤᱱᱤᱥ ᱠᱟᱱᱟ, ᱱᱤᱭᱟᱹ ᱵᱷᱟᱹᱜᱤ ᱵᱳᱞᱛᱮ ᱜᱮᱞᱮ ᱱᱚᱜ ᱚᱭ ᱵᱚᱸᱜᱟ ᱵᱩᱨᱩ, ᱟᱨᱦᱚᱸ ᱢᱮᱱᱟᱜ-ᱟ ᱟᱹᱰᱤᱜᱟᱱ ᱵᱟᱠᱷᱮᱲ ᱠᱚ ᱢᱮᱱᱟᱜ-ᱟ ᱟᱨᱦᱚᱸ ᱟᱹᱰᱤ ᱠᱤᱪᱷᱩ ᱡᱟᱦᱟᱸ ᱛᱤᱱᱟᱹᱜ ᱢᱮᱱᱟᱜ ᱠᱚᱣᱟ ᱟᱵᱩ ᱠᱚᱨᱮᱱ ᱜᱩᱨᱩ ᱜᱚᱝᱠᱮ ᱛᱟᱠᱩ ᱥᱮ ᱟᱹᱰᱤ ᱨᱚᱠᱚᱢ ᱢᱮᱱᱟᱜ ᱠᱚᱣᱟ, ᱱᱩᱠᱩ ᱠᱚ ᱵᱟᱰᱟᱭ ᱫᱚᱨᱠᱟᱨ ᱠᱟᱱᱟ ᱛᱚᱵᱮ ᱟᱱᱟᱜ ᱛᱚ ᱢᱤᱫᱴᱮᱱ ᱞᱟᱦᱟᱥᱮᱫ ᱟᱢ ᱠᱟᱹᱢᱤᱢ ᱪᱟᱞᱟᱜ ᱨᱮᱦᱚᱸ ᱥᱮ ᱞᱟᱹᱭ ᱦᱚᱪᱚᱭᱟᱞᱤᱧ ᱡᱮ ᱦᱮᱜ ᱠᱟᱛᱮ ᱦᱚᱸ ᱡᱮᱢᱚᱱ ᱚᱱᱟ ᱨᱮ ᱥᱮᱞᱮ ᱛᱟᱦᱮᱱ ᱢᱟᱭ, ᱱᱤᱭᱟᱹᱜᱮ ᱡᱮ ᱩᱱᱤ ᱦᱟᱯᱮᱱ ᱫᱤᱱ ᱨᱮ ᱡᱮᱢᱚᱱ ᱮᱴᱟᱜ ᱦᱚᱲ ᱢᱟᱱᱮ ᱡᱮ ᱵᱟᱭ ᱦᱤᱲᱤᱧ ᱢᱟ ᱡᱮ ᱟᱹᱞᱤᱧ ᱫᱚ ᱱᱤᱭᱟᱹᱨᱮ ᱥᱮᱞᱮᱫ ᱞᱤᱧ ᱛᱟᱦᱮᱸ ᱠᱟᱱᱟ᱾ ᱟ ᱡᱮᱢᱚᱱ ᱚᱱᱟᱜᱮ ᱡᱮ ᱥᱮᱞᱮᱫ ᱮᱢ ᱛᱟᱦᱮᱸ ᱠᱟᱱᱟ ᱛᱚ ᱟᱰᱤ ᱱᱟᱯᱟᱭ ᱠᱟᱛᱟ᱾ ᱟ ᱱᱚᱝᱠᱟ ᱵᱟᱠᱚ ᱥᱮᱞᱮᱫ, ᱵᱟᱠᱚ ᱛᱟᱦᱮᱱᱟ ᱪᱮᱜ ᱱᱤᱭᱟᱹ ᱨᱮᱫᱚ ᱪᱮᱜ ᱮᱢ ᱥᱮᱞᱮ ᱛᱮᱢ ᱛᱟᱦᱮᱱᱟ? ᱱᱤᱡᱮᱨᱟ ᱪᱟᱯ ᱛᱚ ᱟᱹᱞᱤᱧ ᱞᱟᱹᱭᱟ ᱡᱮ ᱡᱚᱛᱚ ᱥᱮᱜ ᱜᱮ ᱫᱚᱨᱠᱟᱨ ᱠᱟᱱ ᱜᱮᱭᱟ ᱠᱤᱱᱛᱩ ᱡᱟᱦᱟᱸ ᱢᱮᱱ ᱠᱟᱛᱷᱟ ᱠᱟᱱᱟ, ᱢᱟᱱᱮ ᱢᱮᱱ ᱡᱤᱱᱤᱥ ᱠᱟᱱᱟ ᱵᱟᱰᱟᱭ ᱨᱮᱱᱟᱜ ᱛᱚ ᱱᱚᱣᱟ ᱨᱮᱫᱚ ᱮᱠᱫᱚᱢ ᱥᱮᱞᱮᱫ ᱫᱚᱨᱠᱟᱨ ᱠᱟᱱᱟ ᱟᱞᱤᱞᱤ-ᱟᱞᱤᱞᱤᱸ ᱞᱟᱹᱭ ᱪᱚᱭᱟ᱾
ᱮᱠᱫᱚᱢ᱾
ᱛᱚ ᱜᱚᱝᱠᱮ, ᱟᱵᱤᱱ ᱱᱚᱣᱟ ᱵᱟᱨᱮ ᱛᱮ ᱠᱟᱹᱴᱤᱜ ᱵᱤᱸ ᱞᱟᱹᱭ ᱞᱮᱠᱷᱟᱱ᱾
ᱮᱠᱫᱚᱢ, ᱪᱮᱫᱟᱜ ᱵᱟᱝ᱾ ᱛᱷᱚᱜ ᱟᱹᱞᱤᱧ ᱫᱚ ᱱᱚᱣᱟ ᱜᱮᱞᱤᱧ ᱞᱟᱹᱭᱟ ᱡᱮ ᱱᱚᱜᱼᱚᱭ ᱪᱮ ᱟᱵᱚ ᱱᱤᱛᱚᱜ ᱥᱤᱠᱷᱱᱟᱹᱛ ᱠᱟᱛᱮᱫ ᱵᱟᱭᱨᱮ ᱠᱚᱨᱮ ᱵᱚᱱ ᱛᱟᱦᱮᱱ ᱠᱟᱱᱟ, ᱱᱤᱛᱚᱜ ᱵᱟᱭᱨᱮ ᱨᱮ ᱛᱟᱦᱮᱱ ᱫᱚ ᱟᱵᱚᱣᱟᱜ ᱫᱚ ᱢᱟᱨᱟᱝ ᱩᱫᱽᱫᱮᱥᱥᱚ ᱫᱚ ᱵᱟᱝ ᱠᱟᱱᱟ᱾ ᱟᱹᱛᱩ ᱠᱚᱨᱮᱱᱟᱜ ᱞᱟᱹᱭ-ᱞᱟᱠᱪᱟᱨ, ᱟᱹᱨᱤ-ᱪᱟᱹᱞᱤ ᱚᱱᱟ ᱠᱚ ᱡᱟᱛᱮ ᱵᱟᱵᱚᱱ ᱦᱤᱲᱤᱧ ᱢᱟ᱾ ᱚᱱᱟ ᱦᱩᱭᱩᱜ ᱠᱟᱱᱟ ᱟᱵᱚᱣᱟᱜ ᱢᱩᱞ ᱩᱫᱽᱫᱮᱥᱥᱚ᱾ ᱱᱚᱣᱟ ᱠᱚ ᱡᱩᱫᱤ ᱵᱚᱱ ᱦᱤᱲ, ᱱᱚᱣᱟ ᱠᱚ ᱡᱩᱫᱤ ᱵᱚᱱ ᱦᱤᱲᱤᱧᱟ ᱛᱟᱦᱞᱮ ᱟᱵᱚ ᱫᱚ ᱦᱚᱲᱞ ᱢᱮᱱᱛᱮᱫᱚ ᱵᱟᱸᱵᱚᱱ ᱞᱮᱠᱷᱟᱸᱻ ᱱᱚᱣᱟ ᱥᱚᱢᱟᱡᱽ ᱨᱮ᱾
ᱮᱠᱫᱚᱢ ᱥᱟᱨᱤ ᱠᱟᱛᱷᱟ ᱵᱮᱱ ᱞᱟᱹᱭ ᱠᱟᱫᱟ᱾ ᱟᱰᱤ ᱡᱚᱛᱷᱟᱛ ᱛᱮᱞᱟ ᱜᱮᱵᱮᱱ ᱮᱢ ᱠᱟᱫᱟ᱾
ᱟᱨ ᱱᱚᱜᱼᱚᱸᱭ ᱡᱮ ᱵᱟᱭᱨᱮ ᱨᱮᱵᱚᱱ ᱛᱟᱦᱮᱱ ᱠᱟᱱᱟ, ᱚᱱᱟ ᱩᱫᱽᱫᱮᱥᱥᱚ ᱫᱚ ᱦᱩᱭᱩᱜ ᱠᱟᱱᱟ, ᱟᱵᱚ ᱫᱚ ᱠᱟᱹᱣᱰᱤ ᱵᱚᱱ ᱟᱨᱡᱟᱣᱟ᱾ ᱦᱟᱯᱮᱱ ᱫᱤᱱ ᱨᱮ ᱡᱟᱛᱮ ᱚᱲᱟᱜ ᱨᱮ ᱫᱩᱠ, ᱦᱟᱨᱠᱮᱛ, ᱥᱮ ᱟᱱᱟᱴ ᱮᱴᱠᱮᱴᱚᱲᱮ ᱠᱚᱨᱮ, ᱠᱟᱣᱰᱤ ᱨᱮᱱᱟᱜ ᱟᱱᱟᱴ ᱠᱚ ᱵᱟᱝ ᱛᱟᱦᱮᱱ ᱢᱟ᱾ ᱚᱱᱟ ᱠᱷᱟᱹᱛᱤᱨ ᱜᱮ ᱟᱵᱚᱣᱟᱜ ᱩᱫᱽᱫᱮᱥᱥᱚ ᱫᱚ ᱡᱮ ᱵᱟᱭᱨᱮ ᱨᱮᱵᱚᱱ ᱠᱟᱢᱤ ᱠᱟᱱᱟ᱾ ᱛᱚ ᱚᱱᱟ ᱥᱟᱶ-ᱥᱟᱶ ᱛᱮᱞᱤᱸ ᱞᱟᱹᱭᱟ ᱟᱛᱩ ᱠᱚᱨᱮᱱᱟᱜ ᱟᱨᱤ-ᱪᱟᱹᱞᱤ ᱥᱟᱶ-ᱥᱟᱶᱛᱮ ᱵᱚᱸᱜᱟ-ᱵᱩᱨᱩ ᱠᱟᱢᱤ ᱦᱚᱨᱟ ᱠᱚ ᱚᱱᱟ ᱠᱚ ᱡᱟᱛᱮ ᱵᱟᱢᱵᱚᱱ ᱦᱤᱲᱤᱧ ᱢᱟ᱾ ᱦᱮᱸ ᱥᱮ ᱪᱮᱫ ᱠᱚᱝᱠᱮ?
ᱮᱠᱫᱚᱢ, ᱮᱠᱫᱚᱢ᱾ ᱟᱰᱤ ᱱᱟᱯᱟᱭ ᱠᱟᱛᱷᱟ ᱵᱮᱱ ᱞᱟᱹᱭ ᱠᱮᱫᱟ ᱡᱮᱢᱚᱱ ᱵᱟᱢᱵᱚᱱ ᱦᱤᱲᱤᱧ ᱢᱟ᱾ ᱚᱱᱟ, ᱚᱱᱟ ᱦᱚ ᱟᱵᱚᱣᱟᱜ ᱢᱚᱱᱮ ᱨᱮ ᱥᱮ ᱢᱮᱴᱮᱝ ᱱᱤᱡᱮ ᱴᱷᱮᱜ ᱯᱟᱹᱛᱭᱟᱹᱣ ᱛᱟᱦᱮᱱ ᱢᱟ ᱡᱮ ᱱᱚᱣᱟ ᱫᱚ ᱟᱞᱮᱭᱟᱜ ᱟᱹᱞᱤ-ᱪᱟᱹᱨᱤ ᱠᱟᱱᱟ, ᱞᱟᱠᱪᱟᱨ ᱠᱟᱱᱟ ᱥᱮ ᱵᱚᱸᱜᱟ-ᱵᱩᱨᱩ ᱠᱟᱱᱟ᱾ ᱡᱮ ᱱᱚᱣᱟ ᱫᱚ ᱛᱤᱥ ᱠᱷᱟᱱ ᱨᱮ ᱵᱟᱞᱮ ᱦᱤᱨᱤᱧᱟ ᱛᱚ ᱱᱚᱱᱠᱟ᱾ ᱟᱹᱞᱤᱧ ᱞᱤᱸ ᱧᱮᱞ ᱠᱟᱜ ᱠᱚᱣᱟ ᱡᱮ ᱱᱚᱣᱟᱨᱮ ᱮᱠᱫᱚᱢ ᱢᱚᱱ ᱥᱮ ᱠᱳᱱᱳ ᱫᱤᱞᱜᱮ ᱵᱟᱠᱚ ᱮᱢᱟᱜᱼᱟ, ᱡᱮ ᱱᱚᱣᱟ ᱫᱚ ᱢᱤᱴᱮᱜ ᱵᱚᱸᱜᱟ-ᱵᱩᱨᱩ ᱠᱟᱱᱟ! ᱚᱱᱟ ᱫᱚ ᱦᱩᱭ ᱪᱚᱣᱟᱱ ᱜᱮ ᱤᱧ ᱫᱚ ᱤᱧᱟᱹᱜ ᱠᱟᱢᱤ ᱠᱟᱜ ᱞᱤᱜᱤ ᱦᱮᱸ ᱢᱟᱱᱟᱜ ᱠᱟᱹᱱᱟᱹᱧ ᱡᱮ ᱟᱢ ᱡᱟᱦᱟᱢ ᱠᱟᱢᱤᱭᱫᱟ ᱚᱱᱟ ᱫᱚ ᱱᱟᱯᱟᱭ ᱠᱟᱛᱷᱟ ᱠᱟᱱ ᱜᱮᱭᱟ ᱟᱢ ᱚᱲᱟᱜ ᱨᱮ ᱴᱟᱠᱟ ᱟᱨᱡᱟᱣ ᱞᱟᱜᱤᱜ ᱮᱢ ᱠᱟᱢᱤᱭᱫᱟ ᱛᱚ ᱱᱚᱣᱟ ᱫᱚ ᱫᱚᱨᱠᱟᱨ ᱠᱟᱱᱟ, ᱥᱮᱞᱮᱜ ᱛᱟᱦᱮᱱ ᱵᱟᱝ ᱨᱮᱦᱚᱸ ᱠᱤᱛᱩ ᱵᱟᱰᱟᱭ ᱫᱚᱨᱠᱟᱨ ᱠᱟᱱᱟ, ᱱᱤᱭᱟᱹ ᱜᱮᱞᱤᱧ ᱞᱟᱹᱭ ᱪᱚᱭᱟ᱾
ᱮᱠᱫᱚᱢ, ᱮᱠᱫᱚᱢ᱾ ᱚᱱᱟ ᱢᱟ ᱦᱮ ᱠᱟᱱ ᱜᱮᱭᱟ ᱜᱚᱝᱠᱮ ᱟᱨ ᱪᱮᱜ ᱵᱮᱱ ᱞᱟᱹᱭᱟ! ᱟᱵᱚ ᱢᱟᱱᱢᱤ ᱦᱚᱵᱚᱱ ᱚᱱᱠᱟᱱ ᱜᱮᱭᱟ᱾ ᱟᱸᱡᱚᱢ ᱫᱟᱵᱮᱱ ᱛᱚ ᱜᱚᱝᱠᱮ?
ᱦᱮᱸ ᱜᱚᱝᱠᱮ, ᱟᱡᱚᱢ ᱫᱟᱞᱤᱧ᱾
ᱟᱵᱚ ᱢᱟᱱᱢᱤ ᱦᱚᱵᱚᱱ ᱚᱱᱠᱟᱱ ᱜᱮᱭᱟ ᱪᱮᱫ ᱵᱚᱸᱜᱟ-ᱵᱩᱨᱩ ᱨᱮᱫᱚᱢ ᱥᱩᱨᱩᱜᱼᱟ? ᱤᱧᱟᱹᱜ ᱠᱟᱹᱢᱤ ᱢᱮᱱᱟᱜ ᱛᱤᱧᱟᱹ ᱤᱧᱟᱹᱜ ᱠᱟᱹᱢᱤ ᱞᱟᱦᱟᱧ ᱠᱚᱨᱟᱣ ᱞᱮᱜᱮ ᱛᱟᱨᱯᱚᱨᱮ ᱫᱚ ᱵᱚᱸᱜᱟ ᱵᱩᱨᱩ,
ᱛᱚ ᱜᱚᱢᱠᱮ ᱟᱹᱰᱤ ᱦᱮᱸ ᱜᱚᱝᱠᱮ ᱟᱹᱰᱤ ᱱᱟᱯᱟᱭ ᱠᱟᱛᱷᱟ ᱵᱮᱱ ᱞᱟᱹᱭ ᱠᱮᱫᱟ ᱛᱚ ᱟᱹᱞᱤᱧ ᱧᱮᱞ ᱟᱞᱤᱧ ᱞᱤᱧ ᱧᱮᱞ ᱟᱠᱟᱫᱟ ᱡᱮ ᱱᱚᱝᱠᱟᱜᱤ ᱟᱵᱚᱨᱮᱱ ᱡᱟᱦᱟᱸ ᱢᱮᱱᱟᱜ ᱠᱚᱣᱟ ᱡᱟᱦᱟᱸ ᱥᱟᱱᱛᱟᱲ ᱥᱟᱱᱛᱟᱲ ᱥᱚᱢᱟᱡᱽ ᱨᱮᱱ
ᱦᱳᱭ ᱦᱳᱭ ᱦᱳᱭ᱾
ᱱᱚᱜ-ᱚᱭ ᱡᱮ ᱠᱟᱹᱢᱤ ᱢᱟᱭ ᱪᱟᱞᱟᱣᱮᱱ ᱛᱚ ᱱᱚᱣᱟ ᱱᱤᱭᱮ ᱵᱟᱭ ᱵᱟᱲᱟᱭᱟ ᱥᱮ ᱢᱚᱱᱮ ᱵᱟᱭ ᱮᱢ ᱛᱟᱭᱟᱭ ᱛᱟᱯᱚᱨ ᱞᱟᱹᱭᱟᱭ ᱤᱧ ᱫᱚ ᱟᱨᱚ ᱪᱮᱫ ᱤᱧ ᱪᱤᱠᱟᱹᱭᱟ ᱱᱚᱣᱟ ᱤᱫᱤ ᱠᱟᱛᱮ ᱠᱟᱛᱮ ᱫᱚ ᱟᱫᱚ ᱚᱱᱮ ᱪᱮᱫ ᱵᱟᱭ ᱪᱤᱠᱟᱹᱭᱟᱭ ᱛᱚ ᱟᱢᱨᱮᱱ ᱡᱟᱦᱟᱸᱭ ᱦᱚᱯᱚᱱ ᱢᱮᱱᱟᱭᱟ ᱵᱟᱹᱵᱩ ᱢᱮᱱᱟᱭᱟ ᱥᱮ ᱡᱟᱦᱟᱸᱭ ᱟᱢ ᱨᱮᱱ ᱢᱤᱫᱴᱮᱱ ᱜᱤᱫᱽᱨᱟᱹᱠᱩ ᱢᱮᱱᱟᱜ ᱠᱚᱣᱟ ᱩᱱᱠᱩ ᱦᱚᱸᱛᱚ ᱢᱤᱫᱴᱮᱱ ᱟᱢ ᱵᱟᱲᱟᱭ ᱠᱷᱟᱱ ᱩᱱᱠᱩᱢ ᱞᱟᱹᱭ ᱟᱠᱚ ᱠᱷᱟᱱ ᱟᱨᱦᱚᱸ ᱩᱱᱠᱩ ᱠᱚ ᱞᱟᱯᱷᱟᱝ ᱥᱮᱫ ᱠᱚ ᱥᱮᱱ ᱫᱟᱲᱮᱭᱟᱜ-ᱟ᱾ ᱥᱮᱠᱚ ᱵᱟᱰᱟᱭᱟ, ᱡᱮ ᱵᱟᱵᱟᱭ ᱞᱟᱹᱭ ᱟᱠᱟᱫᱟᱭ ᱱᱤᱭᱟᱹ ᱠᱟᱛᱷᱟ ᱛᱚ ᱤᱧ ᱡᱮᱢᱚᱱ ᱱᱚᱣᱟ ᱨᱮᱧ ᱥᱮᱞᱮᱫ ᱤᱧ ᱛᱟᱦᱮᱱᱟ ᱛᱚ ᱵᱟᱵᱟ ᱡᱩᱫᱤ ᱱᱤᱝᱠᱟᱱᱟᱭ ᱵᱟᱭ ᱚᱱᱟᱨᱮ ᱵᱟᱭ ᱛᱟᱦᱮᱱᱟ ᱛᱟᱦᱚᱞᱮ ᱛᱚ ᱟᱡᱨᱮᱱ ᱜᱤᱫᱟᱹᱨ ᱯᱤᱫᱟᱹᱨ ᱛᱟᱦᱚᱞᱮ ᱛᱚ ᱱᱚᱜ-ᱚᱭ ᱟᱱᱟᱴ ᱨᱮᱠᱚ ᱯᱟᱲᱟᱜ-ᱟ ᱾
ᱮᱠᱫᱚᱢ ᱮᱠᱫᱚᱢ ᱱᱚᱣᱟ ᱠᱷᱮᱛᱨᱚ ᱨᱮᱫᱚ ᱟᱹᱞᱤᱧ ᱦᱚᱸ ᱦᱩᱰᱤᱧ ᱢᱟᱪᱷᱟ ᱛᱮᱞᱤᱧ ᱞᱟᱹᱭᱟ ᱾ ᱟᱡᱚᱢ ᱫᱟᱵᱤᱱ ᱜᱚᱢᱠᱮ
ᱦᱮᱸ ᱜᱚᱢᱠᱮ ᱞᱟᱹᱭ ᱵᱮᱱ,
ᱟᱵᱚ ᱫᱚ ᱯᱟᱹᱦᱤᱞ ᱦᱟᱯᱲᱟᱢ ᱠᱚ ᱡᱟᱦᱟᱸ ᱠᱚ ᱥᱤᱠᱷᱱᱟᱹᱛ ᱟᱹᱜᱩ ᱟᱠᱟᱫ ᱵᱚᱱᱟ ᱥᱮ ᱡᱟᱦᱟᱸᱮ ᱞᱮᱠᱟ ᱟᱵᱚᱣᱟᱜ ᱟᱹᱨᱤᱪᱟᱹᱞᱤ, ᱠᱚ ᱮᱢ ᱟᱠᱟᱫ ᱵᱚᱱᱟ ᱚᱱᱟ ᱠᱚᱫᱚ ᱡᱟᱛᱮ ᱵᱟᱵᱚᱱ ᱦᱤᱲᱤᱧ ᱢᱟ ᱾
ᱮᱠᱫᱚᱢ ᱟᱹᱰᱤ ᱱᱟᱯᱟᱭ ᱠᱟᱛᱷᱟ ᱵᱟᱝᱵᱚᱱ ᱦᱤᱲᱤᱧ ᱞᱮᱠᱷᱟᱱ ᱟᱵᱚᱣᱟᱜ ᱜᱮ ᱱᱟᱯᱟᱭᱚᱜ-ᱟ ᱾
ᱵᱟᱠᱷᱟᱱ ᱟᱵᱮᱱ ᱧᱮᱞ ᱵᱮᱱ ᱡᱩᱫᱤ ᱟᱵᱚ ᱵᱚᱱ ᱦᱤᱲᱤᱧ ᱠᱮᱫᱟ ᱾ ᱛᱟᱦᱞᱮ ᱩᱱ ᱡᱚᱦᱚ ᱟᱵᱚ ᱪᱮᱫ ᱵᱚᱱ ᱪᱤᱠᱟᱹᱭᱟ? ᱵᱟᱵᱟ ᱛᱟᱠᱚ ᱚᱠᱟ ᱞᱮᱠᱟ ᱪᱚᱠᱚ ᱵᱚᱸᱜᱟ ᱵᱩᱨᱩ ᱠᱮᱫᱟ ᱥᱮ ᱚᱠᱟ ᱞᱮᱠᱟ ᱟᱹᱨᱤᱪᱟᱹᱞᱤ ᱠᱚᱪᱚ ᱠᱚ ᱪᱤᱠᱟᱹ ᱠᱮᱫᱟ ᱾ ᱟᱫᱚ ᱠᱷᱟᱱ ᱟᱵᱚ ᱫᱚ ᱦᱟᱸᱜ ᱱᱤᱛᱚᱜ ᱫᱚ ᱚᱱᱟ ᱫᱚ ᱵᱟᱝ ᱠᱟᱛᱮᱫ ᱫᱟᱜ ᱛᱮᱦᱟᱸᱜ ᱠᱚ ᱧᱮᱞᱟ ᱵᱚᱸᱜᱟ ᱵᱩᱨᱩᱭ ᱫᱟᱱ ᱠᱚ, ᱟᱧᱚᱢ ᱫᱟᱢ ᱵᱤᱱ ᱥᱮ
ᱮᱠᱫᱚᱢ ᱜᱚᱝᱠᱮ ᱟᱹᱰᱤ ᱱᱟᱯᱟᱭ ᱠᱟᱛᱷᱟ ᱵᱮᱱ ᱞᱟᱹᱭ ᱠᱮᱫᱟ ᱟᱹᱞᱤᱧ ᱦᱚᱸ ᱱᱤᱭᱟᱹ ᱜᱮᱞᱤᱧ ᱞᱟᱹᱭ ᱦᱚᱪᱚᱭᱟ ᱡᱮ ᱧᱮᱞ ᱟᱹᱜᱩ ᱟᱠᱟᱫᱟ ᱞᱤᱧ ᱡᱮ ᱱᱚᱝᱠᱟ ᱜᱮ, ᱡᱮᱢᱚᱱ ᱵᱟᱝ ᱦᱩᱭᱩᱜ ᱢᱟ ᱱᱤᱝᱠᱟ ᱟᱹᱞᱤᱧ ᱫᱚᱞᱤᱧ ᱞᱟᱹᱭᱟ ᱾
ᱮᱠᱫᱚᱢ ᱮᱠᱫᱚᱢ ᱛᱚ ᱚᱱᱟ ᱞᱟᱹᱜᱤᱫ ᱛᱮ ᱱᱚᱜ-ᱱᱟ ᱱᱚᱜᱱᱟ ᱜᱮ ᱟᱵᱚ ᱫᱚ ᱵᱚᱦᱚᱜ ᱨᱮ ᱫᱚᱦᱚ ᱞᱟᱜᱟᱣ ᱵᱚᱱᱟ ᱡᱮ ᱟᱛᱩ ᱠᱚᱨᱮᱱᱟᱜ ᱟᱹᱛᱩ ᱠᱚᱨᱮ ᱱᱟ ᱟᱹᱨᱤᱪᱟᱹᱞᱤ ᱥᱟᱶ ᱥᱟᱶᱛᱮ ᱵᱚᱸᱜᱟ ᱵᱩᱨᱩ ᱚᱱᱟ ᱠᱚ ᱠᱟᱹᱢᱤ ᱠᱚᱨᱮ ᱟᱵᱚ ᱡᱟᱛᱮ ᱡᱚᱲᱟᱣ ᱵᱚᱱ ᱛᱟᱦᱮᱱ ᱢᱟ ᱤᱱᱟᱹᱠᱷᱟᱱ ᱟᱵᱚ ᱵᱚᱱ ᱵᱩᱡ ᱫᱟᱲᱮᱭᱟᱜ-ᱟ ᱥᱮ ᱟᱵᱚᱨᱮᱱ ᱦᱟᱯᱮᱱ ᱫᱤᱱ ᱡᱟᱦᱟᱸᱭ ᱯᱤᱲᱦᱤ ᱠᱚᱠᱚ ᱦᱤᱡᱩᱜ ᱠᱟᱱᱟ ᱩᱱᱠᱩ ᱦᱚᱸᱵᱚᱱ ᱞᱟᱹᱭ ᱫᱟᱲᱮ ᱟᱠᱚᱣᱟ ᱾
ᱮᱠᱫᱚᱢ ᱥᱟᱹᱨᱤ ᱠᱟᱛᱷᱟ, ᱮᱠᱫᱚᱢ ᱟᱹᱰᱤ ᱱᱟᱯᱟᱭ ᱠᱟᱛᱷᱟ ᱵᱮᱱ ᱞᱟᱹᱭ ᱠᱮᱫᱟ ᱡᱚᱛᱷᱟᱛ ᱛᱮᱞᱟ ᱵᱮᱱ ᱮᱢ ᱠᱟᱫᱟ ᱾ ᱛᱚ ᱱᱚᱣᱟ ᱨᱮᱫᱚ ᱟᱹᱞᱤᱧ ᱟᱹᱰᱤ ᱥᱟᱭ ᱥᱟᱭ ᱞᱤᱧ ᱮᱢᱟ ᱾ ᱡᱮᱢᱚᱱ ᱦᱟᱯᱮᱱ ᱫᱤᱱ ᱨᱮᱠᱚ ᱵᱩᱡᱷᱟᱹᱣ ᱧᱟᱢ ᱢᱟ ᱡᱮ ᱵᱟᱝ-ᱟ ᱞᱟᱦᱟᱛᱮᱱ ᱦᱚᱲ ᱡᱟᱦᱟᱸ ᱠᱚ ᱞᱟᱹᱭ ᱞᱮᱫᱟ ᱾
ᱮᱠᱫᱚᱢ ᱮᱠᱫᱚᱢ ᱮᱠᱫᱚᱢ ᱮᱠᱫᱚᱢ ᱟᱨᱚ ᱡᱟᱛᱮ ᱩᱱᱠᱩ ᱠᱚ ᱵᱩᱡᱷᱟᱹᱣ ᱧᱟᱢ ᱢᱟ ᱡᱮ ᱦᱮᱸ ᱟᱞᱮᱨᱮᱱ ᱜᱚᱲᱚᱢ ᱦᱟᱲᱟᱢ ᱥᱮ ᱜᱚᱲᱚᱢ ᱵᱟᱵᱟ ᱛᱟᱠᱚ ᱠᱚ ᱞᱟᱹᱭ ᱦᱚᱴᱚᱣ ᱟᱠᱟᱫ ᱞᱮᱭᱟ᱾ ᱵᱚᱸᱜᱟ ᱵᱩᱨᱩ ᱱᱚᱝᱠᱟ ᱦᱩᱭᱩᱜᱼᱟ᱾ ᱥᱮ ᱱᱚᱣᱟ ᱠᱟᱹᱢᱤ ᱱᱚᱝᱠᱟ ᱦᱩᱭᱩᱜᱼᱟ ᱚᱱᱟ ᱠᱚ ᱡᱩ ᱛᱤ ᱟᱠᱚ ᱫᱤᱥᱟᱹ ᱫᱚᱦᱚᱭᱟᱠᱚ ᱛᱟᱦᱚᱞᱮ ᱚᱱᱟ ᱫᱚ ᱟᱠᱚᱣᱟᱜ ᱞᱟᱹᱜᱤᱫ ᱦᱚᱸ ᱵᱷᱟᱹᱜᱤ ᱥᱟᱶ ᱥᱟᱶᱛᱮ ᱦᱟᱜᱟᱢ ᱫᱤᱱ ᱟᱨᱚ ᱡᱟᱦᱟᱸᱭ ᱠᱚᱠᱚ ᱦᱤᱡᱩᱜ ᱠᱟᱱᱟ ᱩᱱᱠᱩ ᱦᱚᱸ ᱚᱱᱟ ᱠᱚᱠᱚ ᱥᱮᱪᱮᱫ ᱦᱚᱴᱚ ᱟᱠᱚᱣᱟ᱾
ᱮᱠᱫᱚᱢ ᱟᱹᱰᱤ ᱥᱟᱹᱨᱤ ᱠᱟᱛᱷᱟ ᱵᱮᱱ ᱞᱟᱹᱭ ᱠᱮᱫᱟ ᱜᱚᱢᱠᱮ ᱟᱹᱰᱤ ᱡᱚᱛᱷᱟᱛ ᱛᱮᱞᱟ᱾
ᱛᱟᱦᱚᱞᱮ ᱜᱚᱝᱠᱮ ᱜᱚᱞᱯᱷᱚ ᱢᱟ ᱟᱭᱢᱟ ᱜᱮ ᱜᱚᱞᱯᱷᱚ ᱦᱩᱭᱮᱱᱟ ᱚᱠᱛᱚ ᱠᱚᱦᱚᱸ ᱥᱮᱴᱮᱨ ᱦᱤᱡᱩᱜ ᱠᱟᱱᱟ᱾
ᱦᱮᱸ ᱜᱚᱢᱠᱮ᱾